ᱦᱮᱞᱳᱣ ᱦᱮᱸ ᱜᱚᱝᱠᱮ, ᱡᱚᱦᱟᱨ ᱜᱮᱹ᱾ ᱪᱮᱹᱜ ᱞᱮᱠᱟ ᱦᱮᱱᱟᱜ ᱵᱮᱱᱟ ᱛᱟᱦᱞᱮ? ᱚᱶᱮᱭ ᱴᱟᱸᱰᱤ ᱥᱮᱸᱞᱤᱧ ᱦᱮᱡ ᱠᱟᱱᱟ ᱫᱟᱲᱟᱱ᱾
ᱟᱪᱪᱷᱟ᱾
ᱢᱮᱱᱟᱹᱞᱤᱧ ᱢᱚᱡᱽ ᱵᱟᱲᱟ ᱜᱮ ᱱᱟᱜ ᱵᱤᱱᱟ?
ᱦᱳᱭ-ᱦᱳᱭ, ᱟᱹᱞᱤᱧ ᱦᱚᱸ ᱢᱚᱡᱽ ᱵᱟᱲᱟ ᱜᱮ ᱟ ᱟᱵᱮᱱ ᱜᱮ ᱚᱠᱟ ᱞᱮᱠᱟ?
ᱟᱹᱞᱤᱧ ᱦᱚᱸ, ᱢᱚᱡᱽ ᱵᱟᱲᱟ ᱜᱮ᱾
ᱟᱪᱪᱷᱟ᱾
ᱛᱚ ᱣᱚᱝᱠᱮ ᱛᱷᱤᱧ ᱫᱚ ᱟᱞᱟᱝ, ᱮᱸ ᱟᱹᱞᱤᱧ ᱢᱮᱱ ᱫᱟᱹᱞᱤᱧ ᱡᱮ ᱛᱷᱤᱧᱟᱜ ᱥᱟᱛᱟᱢ ᱫᱚ ᱟᱪᱮ ᱵᱚᱞ ᱠᱷᱮᱹᱞᱮᱹ ᱤᱫᱤ ᱠᱮ ᱛᱮ ᱠᱟᱹᱴᱤᱜ ᱞᱟᱝ ᱩᱸ ᱟᱞᱳᱪᱚᱱᱟᱭᱟ ᱟ ᱪᱮᱹᱜ᱾
ᱦᱳᱭ ᱥᱮ ᱦᱮᱸᱦ ᱚᱝᱠᱮ ᱛᱟᱦᱞᱮ ᱟᱸ ᱟᱯᱮ ᱟ- ᱛᱩ ᱨᱮ ᱟ ᱪᱮ ᱢᱟᱱᱮ ᱚᱝᱠᱟ ᱵᱚᱞ ᱠᱚᱫᱚ ᱠᱚ ᱠᱷᱮᱹᱞᱳᱜ ᱛᱷᱮᱸᱱ ᱜᱮ ᱥᱮ ᱵᱟᱝ?
ᱵᱚᱞ ᱠᱚᱫᱚ ᱵᱟᱝ ᱫᱚ ᱵᱟᱝ
ᱜᱚᱝᱠᱮ, ᱟᱵᱤᱱᱟᱜ ᱠᱟᱹᱴᱤᱜ ᱱᱮᱴᱣᱟᱠ ᱮ ᱰᱤᱥᱴᱟᱵ ᱦᱳ ᱭᱚᱝᱠᱮ ᱞᱟᱹᱭᱵᱮᱸ᱾
ᱵᱚᱞ ᱠᱷᱮᱹᱫᱟᱹ ᱠᱚ ᱠᱷᱮᱹᱞᱚᱱ ᱛᱷᱮᱸ ᱜᱮ ᱦᱟᱸᱜ ᱟᱞᱮ ᱥᱮᱫ ᱫᱚ᱾
ᱟᱪᱪᱟ᱾
ᱟᱸᱡᱚᱢ ᱧᱟᱢ ᱫᱟ ᱵᱮᱱ ᱥᱮ ᱵᱟᱝ?
ᱦᱳᱭ-ᱦᱳᱭ ᱜᱚᱝᱠᱮ, ᱱᱤᱛᱳᱜ ᱟᱸᱡᱚᱢᱚᱜ ᱠᱟᱱᱟ᱾
ᱢᱮᱱᱫᱟᱞᱤᱧ ᱵᱚᱞ ᱠᱚᱫᱚ ᱞᱮ ᱠᱷᱮᱹᱞᱳᱱ ᱜᱮᱭᱟ ᱦᱟᱸᱜ ᱮᱠᱷᱚᱱ ᱫᱚ᱾
ᱟᱥᱟᱲ ᱜᱚᱝᱠᱮ, ᱛᱷᱟᱞᱮ ᱚᱝᱠᱟᱱᱟᱜ ᱤᱭᱟᱹ ᱠᱳᱫᱳ, ᱦᱳᱭ ᱞᱟᱹᱵᱮᱱ ᱦᱳᱭ ᱜᱚᱝᱠᱮ, ᱞᱟᱹᱭ ᱵᱮᱱ᱾
ᱢᱮᱱᱫᱤ ᱟᱯᱮ ᱥᱮ ᱵᱚᱞ ᱠᱚ ᱠᱷᱮᱹᱞᱚᱱ ᱛᱷᱮᱸᱱ ᱜᱮ ᱥᱮ ᱵᱟᱝ ᱛᱟᱦᱞᱮ?
ᱦᱳᱭᱚᱝᱠᱮ, ᱟᱞᱮᱥᱮᱜ ᱦᱚ ᱵᱚᱞ ᱠᱚ ᱥᱩᱫᱩ ᱠᱷᱮᱹᱞᱚᱜᱼᱟ ᱥᱟᱣᱛᱮ ᱮᱸ ᱟᱭᱢᱟ ᱡᱟᱭᱜᱟ ᱨᱮᱠᱚ ᱪᱟᱞᱟᱣ ᱠᱟᱱᱟ, ᱪᱟᱞᱟᱣ ᱠᱟᱛᱮ ᱵᱚᱞᱴᱨᱤ ᱠᱚ-ᱠᱚ ᱠᱚ ᱟᱜᱩᱣ ᱠᱟᱫᱟ ᱥᱟᱶᱛᱮ ᱴᱨᱚᱯᱷᱤ ᱠᱚᱦᱚ ᱠᱚ ᱟᱜᱩ ᱠᱟᱜ ᱜᱮᱭᱟ᱾ ᱟ ᱪᱮᱜ ᱵᱷᱟᱹᱜᱤ ᱠᱚ ᱠᱷᱮᱹᱞᱚᱜᱼᱟ, ᱡᱮ ᱮᱞᱮ ᱥᱮᱱ ᱫᱚ ᱢᱮᱱᱟᱜ ᱠᱚᱣᱟ ᱪᱮᱹᱜ ᱢᱟᱱᱮ ᱮᱸ ᱮᱢᱱᱤ ᱡᱟᱦᱟ ᱠᱩᱞ-ᱥᱩᱯᱩᱨ ᱠᱚᱨᱮ ᱠᱷᱮᱹᱞᱟ ᱦᱩᱭᱩᱜᱼᱟ᱾ ᱚᱸᱰᱮ ᱫᱚ ᱟᱨᱠᱤ ᱮ ᱟᱢᱱᱮ ᱟᱛᱩ ᱨᱮᱱ ᱜᱤᱫᱽᱨᱟᱹ ᱠᱩ ᱪᱟᱞᱟᱜᱼᱟ᱾ ᱟ ᱡᱟᱦᱟ ᱴᱷᱮᱡ ᱚᱝᱠᱟᱱᱟᱱ ᱵᱷᱟᱜᱤ ᱠᱷᱮᱹᱞ ᱭᱩᱜᱼᱟ ᱪᱮᱜ ᱡᱟᱦᱟᱸ ᱫᱚ ᱯᱚᱭᱥᱟ, ᱴᱟᱠ- -ᱠᱟ ᱟᱱᱤ ᱧᱟᱜ ᱠᱷᱮᱹᱞ ᱦᱩᱭᱩᱜᱼᱟ ᱚᱸᱰᱮ ᱫᱚ ᱟᱨᱠᱤ ᱡᱚᱭᱮᱱ ᱴᱤᱢ ᱠᱚ ᱪᱟᱞᱟᱜ ᱛᱟᱞᱮᱭᱟ ᱟᱞᱮᱨᱮᱱ ᱟᱪᱪᱷᱟ᱾
ᱢᱮᱭᱤᱸ ᱦᱟᱯᱮ ᱥᱮᱜ ᱫᱚ ᱢᱟᱱᱮ ᱱᱚᱠᱟ ᱢᱟ ᱞᱟᱹᱭ ᱵᱮᱱ ᱟᱵᱮᱱ ᱜᱤ ᱾
ᱢᱮᱱᱫᱟᱞᱤᱧ ᱡᱮ ᱟᱯᱮ ᱥᱮᱫ ᱫᱚ ᱦᱩᱭ ᱞᱮ ᱵᱮᱱ ᱾
ᱟᱯᱮ ᱥᱮᱫ ᱫᱚ ᱵᱞᱚᱠ ᱠᱚᱱᱟᱜ ᱠᱷᱚᱡ ᱠᱷᱮᱞ ᱦᱩᱭᱩᱜ-ᱟ ᱥᱮ ᱢᱟᱱᱮ ᱮᱢᱱᱤ ᱜᱮᱯᱮ ᱠᱷᱮᱞ ᱛᱟᱦᱮᱱᱟ ᱢᱟᱱᱮ ᱪᱮᱫ ᱞᱮᱠᱟ ᱞᱤᱧ ᱞᱟᱹᱭᱟ ᱚᱱᱮ ᱡᱮᱢᱚᱱ ᱟᱹᱛᱩ ᱟᱹᱛᱩ ᱠᱷᱚᱡ ᱠᱷᱚᱱ ᱵᱟᱠᱚ ᱟᱲᱟᱜ ᱮᱫᱟ ᱾
ᱦᱳᱭ ᱦᱳᱭ ᱾
ᱚᱱᱟ ᱞᱤᱧ ᱞᱟᱹᱭ ᱮᱫᱟ ᱚᱱᱟ ᱠᱚ ᱵᱮᱥᱤ ᱜᱷᱟᱹᱲᱤ ᱠᱷᱮᱞ ᱛᱟᱦᱮᱱᱟ ᱾ ᱥᱮ ᱡᱮᱢᱚᱱ ᱡᱟᱦᱱᱟᱜ ᱞᱟᱹᱴᱩ ᱢᱟᱹᱴᱩ ᱯᱨᱳᱜᱨᱟᱢ ᱡᱮᱢᱚᱱ ᱳᱭ ᱯᱟᱸᱪ ᱞᱟᱠᱷ ᱮᱠ ᱞᱟᱠᱷ ᱦᱩᱭ ᱠᱟᱱᱟ ᱾ ᱠᱷᱮᱞ ᱯᱮ ᱵᱮᱥᱤ ᱜᱮ ᱯᱮ ᱠᱷᱮᱞᱳᱜ ᱛᱟᱸᱦᱮᱱᱟ ᱾
ᱚᱱᱠᱟ ᱟᱞᱮ ᱥᱮᱫ ᱫᱚ ᱟᱨᱠᱤ ᱡᱚᱛᱚ ᱞᱮᱠᱟᱱᱟᱜ ᱠᱚ ᱠᱷᱮᱞᱳᱜᱼᱟ, ᱥᱟᱶᱛᱮ ᱩᱱᱠᱩ ᱫᱚ ᱢᱟᱱᱮ ᱠᱚᱲᱟ ᱜᱤᱫᱽᱨᱟᱹ ᱫᱚ ᱟᱨ ᱪᱮᱫ ᱢᱟᱱᱮ ᱵᱚᱞ ᱠᱷᱮᱞ ᱥᱮᱫ ᱫᱚ ᱵᱟᱝ ᱠᱚ ᱛᱟᱭᱚᱢᱚᱜᱼᱟ ᱾ ᱮᱴᱟᱜ ᱡᱮᱢᱚᱱ ᱠᱚᱨᱮ ᱮᱴᱟᱜ ᱠᱟᱹᱢᱤ ᱠᱚᱨᱮ ᱫᱚᱠᱚ ᱛᱟᱭᱚᱢᱚᱜ ᱛᱟᱦᱮᱱᱟ ᱚᱞᱚᱜ ᱯᱟᱲᱦᱟᱜ ᱠᱚ ᱠᱤᱱᱛᱩ ᱵᱚᱞ ᱠᱚᱫᱚ ᱟᱪᱩ ᱦᱚᱪᱩ ᱞᱮᱠᱟ ᱡᱟᱦᱟᱸ ᱨᱮᱜᱮ ᱡᱟᱦᱟᱸᱭᱴᱟᱜ ᱠᱚᱲᱟ ᱜᱮ ᱢᱮᱥᱮᱡ ᱠᱮᱫᱟ ᱦᱳᱭ ᱱᱚᱰᱮ ᱵᱚᱞ ᱠᱷᱮᱞ ᱢᱮᱱᱟᱜᱼᱟ ᱟᱨ ᱪᱮ ᱴᱟᱠᱟ ᱴᱟᱠᱟ ᱨᱮᱱᱟᱜ ᱜᱮ ᱦᱩᱭ ᱦᱚᱪᱚᱣᱟᱱ ᱥᱮ ᱟᱨ ᱮᱢᱱᱤ ᱵᱚᱞᱟᱨ ᱨᱮᱱᱟᱜ ᱜᱮ ᱟᱨ ᱪᱮᱫ ᱢᱟᱱᱮ ᱩᱱᱠᱩ ᱫᱚ ᱟᱨ ᱪᱮᱫ ᱮᱸᱻ ᱡᱚᱭᱮᱱ ᱴᱤᱢ ᱟᱛᱮᱜ ᱠᱚ ᱪᱟᱞᱟᱜ ᱛᱟᱦᱮᱱᱟ ᱾ ᱟᱫᱚ ᱪᱮᱫ ᱢᱟᱱᱮ ᱵᱷᱟᱜᱤ ᱵᱷᱟᱜᱤ ᱯᱞᱮᱭᱟᱨ ᱜᱮ ᱢᱮᱱᱟᱜ ᱠᱚ ᱛᱟᱞᱮᱭᱟ ᱾ ᱟᱨ ᱪᱮᱫ ᱱᱚᱰᱮᱱ ᱠᱚ ᱢᱤᱫᱵᱟᱨ ᱠᱚᱲᱟ ᱜᱤᱫᱽᱨᱟᱹ ᱵᱷᱟᱜᱤ ᱠᱚ ᱛᱟᱯᱚᱨ ᱦᱟᱸᱰᱮᱱ ᱠᱚ ᱚᱱᱠᱟ ᱠᱟᱛᱮᱫ ᱟᱨ ᱪᱮ ᱡᱚᱭᱮᱱᱴ
ᱚ ᱛᱟᱦᱚᱞᱮ ᱵᱚᱞ ᱠᱷᱮᱞ ᱫᱚ ᱟᱹᱰᱤ ᱯᱮ ᱨᱟᱹᱥᱠᱟᱹᱜ ᱜᱮᱭᱟ ᱛᱟᱦᱞᱮ?
ᱦᱳᱭ ᱜᱚᱝᱠᱮ ᱟᱞᱮ ᱟᱫᱚ ᱟᱨ ᱜᱚᱝᱠᱮ ᱟᱯᱮ ᱚᱱᱠᱟ ᱡᱟᱦᱟᱸ ᱠᱚᱨᱮᱯᱮ ᱠᱷᱮᱞ ᱯᱮ ᱪᱟᱞᱟᱣ ᱠᱟᱱᱟ ᱥᱮ ᱵᱟᱝ ᱟᱨ ᱪᱮᱫ ᱥᱟᱶᱛᱮ ᱚᱱᱠᱟᱱ ᱯᱨᱟᱭᱤᱡ ᱠᱚ ᱥᱟᱶᱛᱮ ᱥᱩᱠᱨᱤ ᱠᱚ ᱠᱟᱥᱤ ᱠᱚᱯᱮ ᱟᱹᱜᱩ ᱟᱠᱟᱫ ᱠᱚᱣᱟ ᱥᱮ ᱵᱟᱝ? ᱟᱪᱪᱷᱟ ᱠᱟᱹᱴᱤᱡ ᱵᱮᱱ ᱞᱟᱹᱭ ᱞᱮᱠᱷᱟᱱ
ᱟᱞᱮ ᱫᱚᱞᱮ ᱟᱹᱜᱩ ᱟᱠᱟᱜ ᱠᱚ ᱛᱟᱦᱮᱱ ᱟᱞᱮ ᱦᱚᱸ ᱨᱟᱹᱥᱠᱟᱹᱜ ᱛᱟᱦᱮᱱ ᱜᱮᱭᱟᱞᱮ ᱵᱚᱞ ᱠᱷᱮᱞ ᱠᱚᱫᱚ ᱾ ᱮᱠᱷᱚᱱ ᱦᱚᱸ ᱢᱟᱱᱮ ᱞᱟᱭᱟ. ᱢ ᱠᱟ. ᱱᱟ. ᱧ ᱛᱮᱦᱤᱧ ᱠᱷᱮᱞ ᱠᱚ ᱪᱟᱞᱟᱣ ᱟᱠᱟᱱ ᱛᱟᱞᱮᱭᱟ ᱾ ᱟᱹᱞᱤᱧ ᱫᱚ ᱦᱟᱸᱜ ᱮᱠᱷᱚᱱ ᱪᱟᱥ ᱫᱤᱱ ᱛᱚ ᱵᱟᱹᱞᱤᱧ ᱦᱮᱞᱟᱣ ᱫᱟᱲᱮ ᱟᱠᱟᱫᱟ ᱵᱟᱹᱞᱤᱧ ᱥᱚᱢᱚᱭ ᱫᱟᱲᱮ ᱟᱠᱟᱫᱟ ᱠᱚᱲᱟ ᱠᱚ ᱦᱮᱞᱟᱣ ᱟᱠᱟᱱᱟ ᱾
ᱟᱪᱪᱷᱟ ᱟᱪᱪᱷᱟ ᱾
ᱛᱤᱦᱤᱧ ᱠᱩ ᱦᱮᱞᱟᱣ ᱠᱟᱱ ᱛᱟᱦᱮᱸᱱᱟ, ᱟᱫᱚ ᱠᱚ ᱪᱮᱠᱟᱭ ᱮᱫᱟ ᱦᱟᱸᱜ ᱫᱟᱲᱮᱜ ᱠᱟᱱᱟ ᱠᱚ ᱥᱮᱠᱚ ᱵᱷᱟᱜᱟᱜ ᱠᱟᱱᱟ ᱦᱟᱨ ᱡᱤᱛ ᱫᱚ ᱢᱮᱱᱟᱜ ᱜᱮᱭᱟ ᱛᱚ ᱟᱫᱚ ᱠᱚ ᱪᱤᱠᱟᱜ ᱠᱟᱱ ᱦᱮᱞᱟᱣ ᱠᱟᱱ ᱛᱟᱞᱮᱭᱟ ᱠᱚ ᱦᱟᱸᱜ ᱚᱱᱟ ᱢᱮᱱᱟ ᱠᱷᱮᱞ ᱵᱮᱱ ᱵᱩᱡ ᱛᱟᱦᱮᱱ ᱜᱮᱭᱟ ᱛᱚ?
ᱦᱮᱸ
ᱢᱤᱱᱤ ᱜᱳᱞ ᱵᱮᱱ ᱵᱩᱡᱽ ᱛᱟᱦᱮᱱ ᱜᱮᱭᱟ ᱛᱚ ᱡᱟᱦᱟᱸ ᱛᱤᱱ ᱯᱷᱩᱴ ᱵᱟᱭ ᱛᱤᱱ ᱯᱷᱩᱴ ᱜᱳᱞ ᱛᱟᱦᱮᱱᱟ ᱠᱟᱹᱴᱤᱡ ᱜᱮ ᱾ ᱢᱤᱱᱤ ᱜᱳᱞ ᱦᱳᱭ ᱚᱱᱟ ᱠᱷᱮᱞ ᱠᱚ ᱦᱮᱞᱟᱣ ᱟᱠᱟᱱ ᱛᱟᱞᱮᱭᱟ ᱦᱟᱸᱜ ᱛᱤᱦᱤᱧ ᱱᱤᱛᱚᱜ ᱫᱚ ᱾ ᱪᱤᱠᱟᱹᱜ ᱠᱟᱱᱟ ᱠᱚ ᱟᱹᱜᱩᱭᱮᱫ ᱛᱟᱦᱮᱱ ᱜᱮᱭᱟᱞᱮ ᱢᱟᱱᱮ ᱯᱨᱟᱭᱤᱡ ᱠᱚ ᱟᱞᱮ ᱦᱚᱸ, ᱚᱱᱮ ᱡᱮᱢᱚᱱ ᱵᱮᱱ ᱞᱟᱹᱭ ᱠᱮᱫ ᱯᱳᱞᱴᱨᱤ ᱥᱩᱠᱨᱤ ᱜᱟᱱ ᱚᱱᱟ ᱠᱚᱦᱚᱸ ᱞᱮ ᱟᱹᱜᱩ ᱵᱟᱲᱟ ᱟᱠᱟᱜ ᱜᱮᱭᱟ ᱱᱤᱭᱟᱹ ᱵᱟᱨ ᱫᱚ ᱦᱟᱜ ᱯᱚᱭᱥᱟ ᱦᱮᱱᱟᱜ ᱟᱠᱟᱫᱟ ᱾ ᱟᱫᱚ ᱚᱱᱟ ᱠᱚ ᱦᱮᱞᱟᱣ ᱠᱟᱱᱟ ᱟᱫᱚ ᱩᱱ ᱠᱚ ᱪᱮᱠᱟᱹᱜ ᱠᱟᱱ ᱛᱟᱞᱮᱭᱟ ᱦᱟᱸᱜ ᱾
ᱟᱪᱪᱷᱟ ᱾
ᱟᱹᱜᱩ ᱫᱚᱞᱮ ᱟᱹᱜᱩ ᱵᱟᱲᱟ ᱟᱠᱟᱜ ᱜᱮᱭᱟ ᱡᱮᱢᱚᱱ ᱫᱤᱱ ᱠᱟᱞᱚᱢ ᱪᱟᱞᱟᱣᱮᱱ ᱥᱮᱨᱢᱟ ᱾ ᱚᱱᱟ ᱯᱳᱞᱴᱨᱤ ᱠᱷᱮᱞ ᱭᱟ ᱯᱳᱞᱴᱨᱤ ᱠᱷᱮᱞ ᱛᱟᱦᱮᱸ ᱠᱟᱱᱟ ᱾ ᱯᱳᱞᱴᱨᱤ ᱞᱮ ᱧᱟᱢ ᱞᱮᱫ ᱠᱚᱣᱟ ᱥᱟᱶᱛᱮ ᱴᱨᱚᱯᱷᱤ ᱦᱩᱭ ᱠᱟᱱᱟ ᱾ ᱟᱹᱜᱩ ᱟᱠᱟᱫ ᱛᱟᱦᱮᱱ ᱟᱞᱮ ᱾
ᱟᱪᱪᱷᱟ ᱾
ᱟᱨᱦᱚᱸ ᱚᱱᱟ ᱥᱮᱨᱢᱟ ᱜᱮ ᱥᱩᱠᱨᱤ ᱠᱷᱮᱞ ᱛᱟᱦᱮᱸ ᱠᱟᱱᱟ ᱥᱩᱠᱨᱤ ᱦᱚᱞᱮ ᱧᱟᱢ ᱟᱠᱟᱢ ᱠᱚᱜᱮᱭᱟᱢ ᱢᱟᱱᱮ ᱯᱨᱟᱭᱤᱡ ᱫᱚᱞᱮ ᱡᱤᱛᱟᱹᱣ ᱦᱮᱡ ᱠᱟᱱ ᱜᱮᱭᱟ ᱾ ᱱᱮᱛᱟᱨ ᱫᱚ ᱟᱯᱮᱥᱮᱫ ᱵᱚᱞ ᱠᱷᱮᱞ ᱫᱚᱠᱩ ᱟᱲᱟᱜ ᱫᱟᱥᱮ ᱵᱟᱝ ᱛᱷᱟᱞᱮ?
ᱵᱚᱞ ᱠᱷᱮᱞ ᱠᱚᱫᱚ ᱠᱩ ᱟᱲᱟᱭᱮᱫ ᱜᱮᱭᱟ ᱮᱸ ᱥᱟᱶᱛᱮ ᱚᱝᱠᱮ ᱵᱚᱞ ᱠᱷᱮᱞ ᱠᱚ ᱟᱲᱟᱭᱮᱫ ᱜᱮᱭᱟ ᱾ ᱪᱮᱜ ᱟᱛᱮ ᱪᱟᱞᱟ‌ ᱦᱚᱸᱠᱚ ᱪᱟᱞᱟᱜ ᱠᱟᱱ ᱜᱮᱭᱟ ᱾
ᱟᱹᱞᱤᱧ ᱦᱚᱸ ᱵᱚᱞ ᱠᱷᱮᱞ ᱫᱚ ᱟᱞᱤ ᱜᱮᱞᱤᱧ ᱠᱩᱥᱤᱭᱟᱜ ᱛᱟᱦᱮᱱᱟ ᱟᱨ ᱡᱮ ᱢᱟᱱᱮ ᱞᱟᱦᱟ ᱛᱮᱞᱤᱧ ᱠᱷᱮᱞᱳᱜ ᱠᱟᱱ ᱛᱷᱟᱱᱮ ᱛᱟ ᱫᱤᱱ ᱫᱚ ᱟᱨ ᱠᱟᱹᱴᱤᱡ ᱵᱚᱭᱚᱥ ᱠᱚ ᱠᱟᱱᱟ ᱟᱨ ᱪᱟᱨ ᱫᱤᱱ ᱫᱚ ᱟᱫᱚ ᱟᱹᱞᱤᱧ ᱦᱚᱸ ᱮᱸ ᱨᱟᱹᱥᱠᱟᱹ ᱫᱚ ᱢᱮᱱᱟᱜ ᱛᱟᱞᱤᱧ ᱜᱮᱭᱟ ᱢᱮᱱᱠᱷᱟᱱ ᱵᱟᱞᱤᱧ ᱠᱷᱮᱞᱳᱜ ᱠᱟᱱᱟ ᱾ ᱟᱪᱪᱷᱟ,
ᱦᱩᱸ ᱛᱟᱦᱞᱮ ᱜᱚᱝᱠᱮ ᱞᱤᱧ ᱢᱮᱱᱫᱟ ᱢᱮᱱᱫᱟᱞᱤᱧ ᱟᱵᱮ ᱨᱮᱱ ᱯᱷᱮᱵᱮᱨᱮᱴ ᱯᱞᱮᱭᱟᱨ ᱫᱚ ᱢᱟᱱᱮ ᱚᱠᱚᱭ ᱠᱟᱱ ᱛᱟᱭᱟ ᱟᱯᱚᱱ ᱟᱯᱚᱱ ᱢᱤᱫᱴᱮᱱ ᱠᱚ ᱛᱟᱦᱮᱱ ᱜᱮᱭᱟ ᱥᱮ ᱯᱷᱮᱵᱮᱨᱮᱴ ᱢᱟᱱᱮ ᱾
ᱚᱭ ᱜᱚᱝᱠᱮ ᱡᱟᱦᱟᱸᱭ ᱫᱚ ᱥᱮᱵᱷᱮᱱ ᱡᱟᱹᱨᱥᱤ ᱡᱟᱦᱟᱸᱭ ᱴᱟᱜ ᱢᱟᱱᱮ ᱯᱞᱮᱭᱟᱨ ᱦᱚᱲᱚᱠ ᱛᱟᱦᱮᱱᱟᱭ ᱟᱨ ᱪᱮᱜ ᱩᱱᱤᱭᱟᱜ ᱛᱩᱢ ᱫᱚ ᱵᱟᱰᱟᱭ ᱜᱮᱭᱟ ᱡᱟᱹᱱᱤ ᱠᱷᱟᱱ ᱟᱨ ᱪᱮ ᱥᱮᱵᱷᱮᱱ ᱱᱚᱢᱵᱚᱨ ᱡᱟᱹᱨᱥᱤ ᱡᱟᱦᱟᱸᱭ ᱦᱚᱲ ᱛᱟᱦᱮᱱᱟᱭ ᱩᱱᱤ ᱴᱟᱜᱼᱟ ᱟᱨ ᱪᱮ ᱾
ᱚᱸ ᱡᱟᱦᱟᱸᱭ ᱫᱚ ᱩᱱᱤ ᱠᱚ ᱢᱮᱛᱟᱭ ᱠᱟᱱᱟ ᱠᱷᱨᱤᱥᱴᱤᱭᱟᱱᱳ ᱨᱳᱱᱟᱞᱰᱳ ᱾
ᱦᱳᱭ ᱦᱳᱭ ᱦᱳᱭ ᱾
ᱟᱹᱞᱤᱧ ᱦᱚᱸ ᱜᱚᱝᱠᱮ ᱩᱱᱤᱜᱮ ᱟᱹᱞᱤᱧ ᱠᱟᱱ ᱛᱟᱹᱞᱤᱧᱟᱭ ᱯᱷᱮᱵᱮᱨᱮᱴ ᱫᱚ ᱾
ᱟᱪᱷᱟ,
ᱦᱩᱸ
ᱦᱳᱭ ᱚᱝᱠᱮ ᱵᱚᱞ ᱠᱷᱮᱞ ᱫᱚ ᱟᱹᱰᱤ ᱜᱮ ᱨᱟᱹᱥᱠᱟᱹ ᱟᱱᱟᱜ ᱠᱟᱱ ᱜᱮᱭᱟ ᱥᱟᱶᱛᱮ ᱡᱟᱦᱟᱸ ᱛᱤᱱᱟᱹᱜ ᱮᱸ ᱡᱟᱦᱟᱸᱭ ᱾ ᱠᱩ ᱠᱷᱮᱞᱳᱱᱟ ᱩᱱᱠᱩ ᱡᱟᱦᱟᱸ ᱛᱤᱱᱟᱹᱜ ᱨᱟᱹᱥᱠᱟᱹ ᱵᱟᱝᱠᱚ ᱧᱟᱢᱟ ᱚᱱᱟ ᱠᱷᱚᱱ ᱫᱚᱨᱥᱚᱠ ᱟᱜ ᱡᱟᱦᱟᱭ ᱮ ᱮ ᱟᱹᱰᱤ ᱡᱟᱹᱥᱛᱤ ᱨᱤᱥᱠᱟᱹ ᱡᱮᱢᱚᱱ ᱟᱵᱮᱱ ᱡᱟᱦᱟᱸ ᱵᱮᱱ ᱞᱟᱹᱭ ᱠᱮᱫᱟ ᱛᱤᱦᱤᱧ ᱾ ᱟᱯᱮ ᱨᱮᱱ ᱮᱸ ᱠᱷᱮᱞᱳᱰ ᱾ ᱠᱚ ᱪᱟᱞᱟᱣ ᱠᱟᱱᱟ ᱟᱨᱠᱤ ᱟᱵᱮᱱ ᱡᱩᱫᱤ ᱵᱮᱱ ᱪᱟᱞᱟᱜᱼᱟ ᱥᱟᱶᱛᱮ ᱩᱱᱠᱩ ᱥᱟᱯᱳᱴ ᱮᱢ ᱢᱟᱠᱚ ᱾ ᱱᱟᱭ ᱛᱤᱱᱟᱹᱜ ᱟᱵᱮᱱ ᱥᱟᱯᱳᱴ ᱵᱤᱱ ᱮᱢᱟ ᱠᱚᱣᱟ ᱛᱷᱟᱞᱮ ᱩᱱ ᱚᱠᱛᱚ ᱟᱵᱤᱱ ᱱᱟᱜ ᱨᱤᱥᱠᱟᱹ ᱟᱨ ᱪᱤᱜ ᱟᱹᱰᱤ ᱡᱟᱹᱥ ᱛᱤ ᱜᱮ ᱤᱭᱟᱹᱜᱼᱟ ᱡᱮᱢᱚᱱ ᱡᱟᱦᱟᱸ ᱛᱤᱱᱟᱹᱜ ᱩᱱᱠᱩ ᱠᱷᱮᱞᱳᱜ ᱠᱟᱱᱟ ᱩᱱᱠᱩ ᱨᱤᱥᱠᱟ. ᱵᱟᱠᱚ ᱵᱩᱡᱼᱟ ᱟᱵᱮᱱ ᱢᱤᱫ ᱴᱮᱱ ᱟᱵᱮᱱ ᱢᱮ ᱪᱮᱜ ᱟᱵᱮᱱ ᱨᱮᱱ ᱯᱟᱴ ᱛᱤ ᱪᱤᱠᱟ. ᱵᱟᱝ ᱢᱟᱱᱮ ᱪᱮ ᱟᱪᱷᱤ ᱟᱯᱮ ᱨᱮᱱ ᱫᱚᱞ ᱟᱹᱰᱤ ᱡᱟᱹᱥᱛᱤ ᱵᱤᱱ ᱥᱟᱯᱳᱨᱴ ᱟᱜᱩᱣᱟ ᱟᱨ ᱪᱮᱜ ᱾ ᱡᱮ ᱜᱳᱞ ᱟᱨ ᱛᱷᱚᱲᱟ ᱠᱷᱟᱱᱜᱮ ᱟᱨ ᱛᱷᱚᱲᱟ ᱢᱤᱫᱴᱮᱱ ᱫᱟᱲᱮ ᱵᱮᱱ ᱮᱢᱟ ᱠᱚᱣᱟ ᱟᱨ ᱡᱮ ᱟᱹᱰᱤ ᱨᱤᱥᱠᱤ ᱠᱟᱹ ᱜᱮ ᱢᱟᱱᱮ ᱵᱚᱞ ᱠᱷᱮᱞ ᱧᱮᱞ ᱪᱟᱞᱟ ᱞᱮᱱᱠᱷᱟᱱ ᱟᱹᱰᱤ ᱨᱟᱹᱥᱠᱟᱹ ᱵᱩᱡᱷᱟᱹᱜᱼᱟ ᱥᱟᱶᱛᱮ ᱢᱚᱱᱮ ᱠᱚᱦᱚ ᱟ ᱪᱮᱜ ᱱᱚᱣᱟ ᱪᱮᱜ ᱯᱷᱟᱨᱱᱟᱜᱼᱟ ᱟᱨ ᱪᱮᱜ
ᱦᱩᱸ ᱛᱟᱞᱮ ᱟᱵᱮᱱ ᱠᱤᱨᱠᱮᱴ ᱠᱚᱫᱚ ᱵᱮᱱ ᱠᱩᱥᱤᱭᱟᱜ ᱛᱮᱱ ᱜᱮᱭᱟ ᱥᱮ ᱵᱟᱝ?
ᱦᱳᱭ ᱜᱚᱝᱠᱮ ᱠᱨᱤᱠᱮᱴ ᱠᱚᱦᱚ ᱟᱨ ᱪᱮᱜ ᱢᱟᱡᱷᱮ ᱢᱟᱡᱷᱮ ᱞᱤᱧ ᱟᱹᱞᱤᱧ ᱦᱚᱞᱤᱧ ᱠᱷᱮᱞᱳᱜ ᱛᱟᱦᱮᱱ ᱜᱮᱭᱟ ᱾
ᱠᱨᱤᱠᱮᱴ ᱠᱚ ᱫᱚ ᱟ ᱪᱮ ᱠᱨᱤᱠᱮᱴ ᱠᱷᱮᱞ ᱦᱚᱸ ᱵᱷᱟᱜᱤ ᱜᱮᱭᱟ ᱡᱮ ᱚᱱᱟ ᱦᱚᱸ ᱾ ᱟᱸ ᱢᱮᱱᱠᱷᱟᱱ ᱚᱱᱟ ᱫᱚ ᱠᱟᱹᱴᱤᱡ ᱤᱭᱟᱹ ᱠᱚᱨᱮᱱᱟᱜ ᱢᱟᱱᱮ ᱮᱸ ᱡᱟᱦᱟᱸᱭ ᱢᱮ ᱪᱮᱜ ᱵᱚᱞᱟᱨ ᱛᱟᱦᱮᱱ ᱱᱟᱭ ᱡᱟᱦᱟᱸᱭ ᱵᱮᱴᱟᱭ ᱩᱱᱤ ᱠᱟᱹᱴᱤᱡ ᱮ ᱠᱷᱮᱭᱟᱞ ᱫᱚᱦᱚᱭ ᱦᱩᱭᱩᱜ ᱛᱟᱭᱟ ᱪᱮ ᱥᱮ ᱟᱫᱚᱢ ᱠᱚᱫᱚ ᱟᱹᱰᱤ ᱡᱳᱨ ᱜᱮᱠᱚ ᱵᱚᱞᱟ ᱥᱮ ᱾ ᱛᱟᱦᱟᱞᱮ ᱢᱮᱫ ᱠᱚᱨᱮ ᱤᱭᱟᱹ ᱠᱚᱨᱮ ᱫᱚᱥᱚᱜ ᱜᱮᱭᱟ ᱟᱨ ᱪᱮ ᱟᱵᱩ ᱩᱢ ᱡᱟᱦᱟᱸ ᱟᱹᱛᱩ ᱠᱚᱨᱮ ᱵᱚᱱ ᱠᱷᱮᱞᱳᱜᱼᱟ ᱾ ᱟ. ᱟᱹᱛᱩ ᱠᱚᱨᱮᱱ ᱵᱚᱱ ᱡᱚᱠᱷᱚᱱ ᱠᱷᱮᱞᱳᱜ ᱫᱚ ᱛᱚᱠᱷᱚᱱ ᱫᱚ ᱦᱮᱞᱢᱮᱴ ᱠᱚᱫᱚ ᱟᱪᱤ ᱵᱟᱝᱵᱚᱱ ᱞᱟᱜᱟᱣᱼᱟ ᱥᱮ ᱟᱨ ᱪᱮᱜ ᱾ ᱟᱫᱚ ᱢᱮᱜ ᱠᱚᱨᱮ ᱫᱚᱥ ᱱᱟᱜ ᱦᱚᱸ ᱥᱟᱛᱮ ᱵᱚᱛᱚᱨ ᱦᱚᱸ ᱛᱟᱦᱮᱱ ᱜᱮᱭᱟ ᱟᱪᱷᱮ ᱮᱱᱛᱮ ᱨᱮᱦᱚᱸ ᱟᱹᱞᱤᱧ ᱦᱚᱸᱞᱤᱧ ᱾ ᱦᱳᱭᱳᱜ ᱜᱮᱭᱟ ᱛᱟᱨᱯᱚᱨ ᱛᱤ ᱟᱨ ᱪᱤᱜ ᱢᱟᱱᱮ ᱛᱤ ᱡᱩᱫᱤ ᱚᱝᱠᱟ ᱵᱷᱟᱵᱛᱮ ᱵᱚᱞ ᱡᱩᱫᱤ ᱢᱚᱸᱡᱽ ᱛᱮ ᱵᱟᱵᱮᱱ ᱥᱟᱵ ᱠᱚᱣᱟ ᱛᱷᱟᱞᱮ ᱟᱹᱰᱤ ᱡᱟᱹᱥᱛᱤ ᱦᱟᱹᱥᱩᱣᱟ ᱟᱨᱪᱮ ᱾ ᱦᱳᱭ ᱜᱚᱝᱠᱮ ᱟᱹᱞᱤᱧ ᱦᱚᱸ ᱠᱨᱤᱠᱮᱴ ᱠᱷᱮᱞ ᱫᱚ ᱵᱷᱟᱭ ᱜᱮᱞᱤᱧ ᱟ ᱪᱮᱜ ᱞᱤᱧ ᱯᱟᱹᱨᱠᱟᱹᱣ ᱜᱮᱭᱟᱞᱤᱧ ᱥᱟᱶᱛᱮ ᱟᱹᱞᱤᱧ ᱦᱚᱸ ᱾ ᱦᱮᱸ ᱪᱮᱫ ᱫᱟᱞ ᱠᱚᱦᱚᱸ ᱵᱷᱟᱜᱮ ᱞᱤᱧ ᱫᱟᱞ ᱫᱟᱲᱮᱭᱟᱜᱼᱟ᱾ ᱟᱨ ᱜᱚᱝᱠᱮ ᱟᱯᱮᱱ ᱟᱵᱮᱱ ᱫᱚᱵᱮᱱ ᱠᱤᱨᱠᱮᱴ ᱠᱚᱵᱮᱱ ᱠᱷᱮᱞᱳᱜ ᱟᱥᱮ ᱵᱟᱝ ᱥᱟᱶᱛᱮ ᱟᱯᱮ ᱟᱛᱩ ᱨᱮᱱ ᱠᱨᱤᱠᱮᱴ ᱠᱚ ᱠᱷᱮᱞᱳᱜᱼᱟ ᱠᱩ ᱥᱮ ᱵᱟᱝ ᱟᱨ ᱪᱮᱫ?
ᱟᱞᱮ ᱦᱚᱸ ᱠᱷᱮᱞ ᱫᱚᱞᱮ ᱠᱷᱮᱞᱳᱜ ᱛᱟᱦᱮᱱ ᱜᱮᱭᱟ ᱵᱟᱝ ᱫᱚ ᱵᱟᱝ ᱟᱹᱞᱤᱧ ᱦᱚᱸᱞᱤᱧ ᱠᱩᱥᱤᱭᱟᱜ ᱛᱟᱦᱮᱱ ᱜᱮᱭᱟ ᱠᱩᱥᱤ ᱫᱚ᱾ ᱛᱟᱨ ᱵᱮᱥᱤ ᱠᱩᱥᱤ ᱫᱚ ᱦᱩᱭᱩᱜ ᱠᱟᱱ ᱛᱟᱹᱞᱤᱧᱟ ᱫᱚ ᱯᱷᱩᱴᱵᱚᱞ᱾ ᱟᱞᱤᱧ ᱫᱚ ᱯᱷᱩᱴᱵᱚᱞ ᱫᱚ ᱵᱤᱥᱤ ᱜᱮᱞᱤᱧ ᱠᱩᱥᱤᱭᱟᱜ ᱛᱟᱦᱮᱱᱟ᱾ ᱠᱨᱤᱠᱮᱴ ᱦᱚᱸ ᱠᱷᱮᱹᱞᱳᱜ ᱛᱟᱦᱮᱱ ᱜᱮᱭᱟᱞᱮᱺ ᱚᱱᱠᱟ ᱵᱮᱥᱤ ᱫᱚ ᱵᱟᱞᱮ ᱠᱷᱮᱞᱳᱜ ᱛᱟᱦᱮᱱᱟ ᱢᱟᱡᱮ ᱢᱟᱡᱷᱮ ᱞᱮ ᱠᱷᱮᱞᱞᱳᱜ ᱛᱟᱦᱮᱱᱟ᱾ ᱚᱱᱮ ᱵᱮᱱ ᱞᱟᱹᱭ ᱠᱮᱫ ᱡᱮᱢᱚᱱ ᱵᱚᱛᱚᱨ ᱛᱟᱦᱮᱱᱟ ᱛᱚ ᱦᱟᱱᱮ ᱢᱮᱫ ᱠᱚᱨᱮ ᱨᱮᱱᱟᱜ ᱡᱚᱥ ᱨᱮᱱᱟᱜ᱾ ᱢᱚᱸᱡᱽ ᱛᱮ ᱡᱩᱫᱤ ᱵᱚᱞ ᱵᱟᱢ ᱥᱟᱵ ᱫᱟᱲᱮᱭᱟᱜᱼᱟ ᱚᱱᱟ ᱠᱚᱨᱮᱱᱟᱜ ᱵᱚᱛᱚᱨ ᱱᱟᱥᱮᱱᱟᱜ ᱛᱟᱦᱮᱱ ᱜᱮᱭᱟ᱾ ᱯᱷᱩᱴᱵᱚᱞ ᱛᱟᱦᱮᱱ ᱨᱮᱦᱚᱸ ᱚᱱᱟ ᱫᱚ ᱟᱞᱤᱧ ᱠᱩᱥᱤᱭᱟᱜ ᱛᱟᱦᱮᱱ ᱜᱮᱭᱟ, ᱚᱱᱟ ᱫᱚᱞᱤᱧ ᱠᱷᱮᱞᱳᱜ ᱛᱟᱦᱮᱱ ᱜᱮᱭᱟ᱾
ᱟᱪᱪᱷᱟ᱾
ᱠᱮᱴ ᱡᱮᱢᱚᱱ ᱟᱞᱮ ᱞᱮ ᱠᱷᱮᱞᱳᱜ ᱠᱟᱱ ᱛᱟᱦᱮᱱᱟ ᱵᱟᱲᱜᱮ ᱨᱮ᱾ ᱚᱱᱟ ᱫᱚ ᱢᱟᱱᱮ ᱥᱮᱨᱚᱠᱚᱢ ᱢᱟᱴᱷ ᱵᱟᱹᱱᱩᱜ ᱛᱟᱞᱮᱭᱟ ᱥᱮ ᱟᱫᱚ ᱯᱷᱩᱴᱵᱚᱞ ᱤᱭᱟᱹ ᱨᱮᱫᱚ ᱠᱨᱤᱠᱮᱴ ᱫᱚ ᱵᱟᱠᱚ ᱠᱷᱮᱹᱞᱳᱜ ᱛᱟᱦᱮᱱᱟ ᱢᱟᱱᱮ ᱠᱷᱮᱞᱞ ᱫᱚ ᱠᱷᱹᱮᱞᱳᱜ ᱠᱟᱱ ᱛᱟᱦᱮᱱ ᱜᱮᱭᱟ᱾ ᱟᱫᱚ ᱚᱸᱰᱮ ᱫᱚ ᱢᱤᱫ ᱥᱟᱣ ᱨᱮᱫᱚ ᱵᱟᱨ ᱥᱟᱣ ᱨᱮᱫᱚ ᱵᱟᱝ ᱡᱩᱛᱩᱜ ᱟᱥᱮ᱾ ᱟᱫᱚ ᱚᱱᱟ ᱦᱚᱛᱮᱫ ᱛᱮᱜᱮ ᱢᱟᱱᱮ ᱵᱲᱜᱤ ᱥᱮᱟᱨ ᱢᱤᱫᱴᱮᱱ ᱢᱟᱴ ᱦᱮᱱᱟᱜ ᱠᱟᱫᱟ ᱞᱟᱴᱩ ᱧᱚᱜ ᱚᱸᱰᱮ ᱜᱮᱮ ᱠᱷᱮᱞᱚᱜ ᱛᱟᱦᱮᱱᱟ ᱠᱷᱮᱞ
ᱟᱪᱪᱷᱟ᱾
ᱟᱫᱚ ᱩᱱᱟᱹᱜ ᱫᱚ ᱵᱟᱹᱞᱤᱧ ᱠᱷᱮᱞᱳᱜ ᱛᱟᱦᱮᱱᱟ ᱟᱹᱞᱤᱧ ᱫᱚ ᱠᱨᱤᱠᱮᱴ ᱫᱚ ᱛᱚᱵᱮ ᱱᱟ ᱱᱟᱥᱮ ᱞᱤᱧ ᱵᱚᱛᱚᱨ ᱧᱚᱜᱼᱟ ᱡᱮᱢᱚᱱ ᱦᱮᱞᱢᱮᱴ ᱠᱚᱵᱮᱱ ᱞᱟᱹᱭ ᱠᱮᱫᱫᱟ ᱥᱮ ᱚᱱᱟ ᱠᱚᱫᱚ ᱵᱟᱹᱱᱩᱜ ᱠᱟᱫ ᱛᱟᱞᱮᱭᱟ ᱥᱮ ᱱᱮᱝᱠᱟ ᱩᱱᱟᱹᱜ
ᱟᱪᱪᱷᱟ᱾
ᱠᱷᱟᱹᱤᱭᱜ ᱛᱮᱜᱮᱞᱮ ᱠᱷᱮᱞᱳᱜ ᱛᱟᱦᱮᱱᱟ᱾
ᱚᱱᱟ ᱵᱷᱩᱞᱤ ᱵᱷᱚᱞ ᱠᱚ ᱫᱚᱵᱮᱱ ᱟᱸᱡᱚᱢ ᱠᱟᱫ ᱛᱟᱦᱮ ᱥᱮ ᱵᱟᱝ ᱡᱟᱦᱟᱸ ᱵᱷᱩᱞᱤᱵᱚᱞ ᱠᱚ ᱠᱷᱮᱞᱳᱜᱼᱟ᱾
ᱦᱮᱸ ᱟᱸᱡᱚᱢ ᱠᱟᱜ ᱜᱮᱭᱟᱞᱤᱧ᱾
ᱟᱨ ᱟᱵᱮᱱ ᱵᱮᱱ ᱠᱷᱮᱞ ᱵᱟᱲᱟᱣ ᱠᱟᱱᱟ ᱥᱮ
ᱦᱮᱸ ᱠᱷᱮᱞ ᱵᱟᱲᱟ ᱫᱚ ᱦᱩᱭ ᱠᱟᱱ ᱜᱮᱭᱟ᱾ ᱮᱠᱷᱚᱱ ᱞᱮᱠᱟ ᱫᱚ ᱩᱱᱟᱹᱜ ᱫᱚ ᱠᱷᱮᱞ ᱵᱟᱝ ᱦᱩᱭᱩᱜ᱾ ᱛᱮᱱᱟᱜ ᱠᱷᱮᱞ ᱵᱟᱲᱟ ᱫᱚ ᱦᱩᱭ ᱠᱟᱱ ᱜᱮᱭᱟ᱾ ᱟᱵᱮᱱ ᱵᱮᱱ ᱠᱷᱮᱞᱳᱜ ᱛᱟᱭ ᱥᱮ ᱵᱟᱝ ᱥᱮ ᱟᱯᱮ ᱥᱮᱫ ᱠᱚ ᱠᱷᱮᱞᱳᱜ ᱛᱟᱦᱮᱱᱟ ᱥᱮ ᱵᱟᱝ?
ᱢᱟᱱᱮ ᱟᱹᱞᱤᱧ ᱦᱚᱸ ᱡᱚᱠᱷᱚᱱ ᱦᱳᱥᱴᱮᱞ ᱠᱚᱞᱤᱧ ᱛᱟᱦᱮᱱ ᱛᱟᱦᱮ, ᱟᱞᱮ ᱦᱚᱸ ᱟᱹᱰᱤ ᱡᱟᱹᱥᱛᱤ ᱢᱮ ᱵᱚᱞᱤ ᱵᱚᱞ ᱞᱮ ᱠᱷᱮᱞᱳᱜ ᱛᱟᱦᱮᱱᱟ ᱡᱟᱦᱟᱸ ᱫᱚ ᱯᱟᱸᱪ ᱢᱤᱫᱴᱮᱱ ᱱᱤᱭᱟᱹᱴ ᱛᱟᱦᱮᱱᱟ ᱛᱟᱞᱟᱨᱮ ᱥᱟᱶᱛᱮ ᱦᱟᱱᱟ ᱥᱟᱵ ᱠᱚ ᱛᱟᱦᱮᱱᱟ ᱱᱚᱣᱟ ᱥᱟᱵ ᱠᱚ ᱦᱚᱲ ᱠᱚ ᱛᱟᱦᱮᱱᱟ᱾ ᱟᱨᱠᱩ ᱫᱟᱞ ᱠᱟᱛᱮ ᱠᱚ ᱦᱟᱱᱟ ᱥᱟᱵ ᱱᱚᱣᱟ ᱥᱟᱵ ᱠᱚ ᱞᱟᱜᱤᱫ ᱠᱷᱟᱭᱟ ᱥᱟᱶᱛᱮ ᱱᱤᱞ ᱚᱳᱣᱟᱱ, ᱱᱤᱞ ᱴᱩ ᱚᱱᱠᱟ ᱠᱟᱛᱮ ᱠᱚ ᱞᱮᱠᱷᱟᱭᱟ ᱦᱟᱹᱱᱠᱩ ᱦᱚᱸ ᱜᱮᱢ ᱚᱵᱷᱟᱨ ᱞᱮᱱ ᱠᱷᱟᱱ ᱠᱷᱟᱱ ᱟᱨ ᱪᱮᱫ ᱚᱱᱠᱟ ᱠᱚ ᱠᱩᱲᱤ ᱵᱟᱠᱷᱟᱱ ᱫᱚ ᱩᱱᱤᱥᱚ ᱵᱟᱠᱷᱟᱡ ᱯᱚᱱᱮᱨᱚ ᱚᱱᱠᱟ ᱪᱮᱛᱟᱱ ᱜᱮᱢ ᱠᱚ ᱫᱚᱦᱚᱭᱟ ᱟᱨ ᱪᱮᱜ᱾
ᱦᱩᱸ᱾
ᱛᱟᱦᱚᱞᱮ ᱟᱹᱞᱤᱧ ᱦᱚᱸ ᱡᱚᱛᱚ ᱥᱟᱱᱟᱢᱟᱜ ᱠᱷᱮᱞᱳᱰ ᱜᱮᱞᱤᱧ ᱠᱩᱥᱤᱭᱟᱜ ᱜᱮ ᱜᱮᱭᱟ ᱟᱨ ᱚᱱᱟ ᱠᱚ ᱠᱷᱮᱞᱳᱰ ᱫᱚ ᱟᱨ ᱪᱮᱫ ᱠᱷᱮᱞ ᱞᱮᱱᱠᱷᱟᱱ ᱦᱚᱸ ᱦᱚᱲᱢᱚ ᱟᱨ ᱪᱮᱫ ᱱᱟᱯᱟᱭ ᱛᱟᱦᱮᱱᱟ ᱟᱨ ᱪᱮᱜ ᱢᱟᱱᱮ ᱪᱚᱨᱪᱟ ᱦᱩᱭᱩᱜᱼᱟ ᱮᱠᱵᱟᱨᱮ ᱮᱠᱥᱟᱨᱥᱟᱭᱤᱡᱽ ᱞᱮᱠᱟᱭ ᱠᱟᱹᱢᱤᱭᱟ ᱟᱨ ᱪᱮᱫ᱾
ᱦᱚᱲᱢᱚ ᱵᱚᱞᱮ ᱠᱮᱴᱮᱡ ᱧᱚᱜ ᱛᱟᱦᱮᱱᱟ ᱢᱟᱱᱮ ᱯᱷᱨᱤ ᱧᱚᱜ ᱛᱟᱦᱮᱱᱟ᱾
ᱦᱳᱭ ᱦᱳᱭ ᱟᱪᱪᱷᱟ᱾
ᱟᱨ ᱪᱮᱫ ᱠᱚ ᱠᱷᱮᱞ ᱠᱚᱵᱮᱱ ᱥᱮᱨ ᱵᱟᱲᱟᱣ ᱟᱠᱟᱱ ᱛᱟᱦᱮᱸᱫ?
ᱦᱳᱭ ᱜᱚᱢᱠᱮ ᱞᱟᱹᱭᱵᱤᱱ?
ᱢᱮᱱᱫᱟᱞᱤᱧ ᱟᱨ ᱪᱮᱫ ᱠᱚ ᱠᱷᱮᱞ ᱠᱚᱵᱮᱱ ᱠᱷᱮᱞ ᱠᱟᱱᱟ ᱡᱮᱢᱚᱱ ᱚᱱᱟ ᱠᱟᱵᱟᱰᱤ ᱠᱚ᱾ ᱵᱷᱚᱞᱤᱵᱚᱞ ᱠᱚ ᱢᱟᱱᱮᱱ ᱞᱟᱹᱭ ᱠᱮᱫ᱾ ᱠᱟᱵᱟᱰᱤ ᱠᱚᱵᱮᱱ ᱠᱷᱮᱞ ᱵᱟᱲᱟᱭᱟ ᱟᱠᱟᱱ ᱛᱟᱦᱮᱱ ᱜᱮᱭᱟ ᱫᱮ ᱵᱟᱝ?
ᱦᱳᱭ ᱜᱚᱝᱠᱮ ᱚᱱᱟ ᱠᱚᱦᱚᱸ ᱫᱤᱥᱟᱹ ᱞᱮᱠᱟᱫᱚ ᱟᱫᱚ ᱟᱞ ᱠᱮᱫᱼᱟ ᱡᱮᱼᱼ ᱠᱟᱹᱴᱤᱡ ᱚᱠᱛᱚ ᱨᱮᱫᱚ ᱟᱭᱢᱟ ᱜᱟᱱ ᱠᱷᱮᱞᱳᱜ ᱠᱟᱱᱟ ᱟᱵᱮᱱᱢ ᱞᱟᱹᱭ ᱠᱮᱫᱟ ᱵᱮᱱ᱾ ᱠᱟᱵᱟᱰᱤ᱾ ᱠᱟᱵᱟᱰᱤ ᱠᱷᱚᱱ ᱮᱛᱚᱦᱚᱵ ᱠᱟᱛᱮᱫ ᱡᱟᱦᱟᱸ ᱠᱚ ᱫᱟᱹᱨᱭᱟᱹ ᱠᱚ ᱢᱮᱛᱟᱜ ᱠᱟᱱᱟ ᱡᱟᱦᱟᱸ ᱫᱚ ᱟᱹᱰᱤ ᱡᱤᱞᱤᱧ ᱢᱟᱪᱷᱟ᱾ ᱛᱟᱦᱮᱱᱟ᱾
ᱦᱩᱸ᱾
ᱟᱨ ᱪᱮᱫ ᱚᱱᱟ ᱦᱚᱞᱤᱧ ᱠᱷᱮᱞ ᱠᱮᱫᱟ ᱥᱟᱶᱛᱮ ᱚᱱᱮᱼᱼ ᱮ ᱪᱮᱫ ᱠᱚ ᱡᱟᱦᱟᱸ ᱨᱟᱢ ᱞᱚᱠᱠᱷᱚᱱ ᱠᱚ ᱞᱟᱹᱭᱟ ᱡᱟᱦᱟᱸ ᱫᱚ ᱚᱸᱰᱮ ᱠᱚ ᱢᱤᱫᱴᱮᱱ ᱦᱚᱲ ᱠᱚ ᱫᱚᱦᱚ ᱠᱟᱭᱟᱼᱼ ᱟᱨ ᱥᱟᱶᱛᱮ ᱪᱮᱫ ᱢᱟᱱᱮ ᱢᱤᱫᱴᱮᱱ ᱡᱟᱦᱟᱸ ᱨᱟᱢ ᱞᱚᱠᱠᱷᱚᱱ ᱠᱷᱮᱞ ᱵᱮᱱ ᱟᱸᱡᱚᱢ ᱠᱟᱜ ᱜᱮᱼᱼ ᱡᱟᱱᱤᱡ ᱠᱷᱟᱱ ᱟᱨ ᱪᱮᱫ ᱚᱱᱟ ᱦᱚᱞᱤᱧᱼᱼ ᱠᱷᱮᱞ ᱵᱟᱲᱟᱟᱣ ᱟᱠᱟᱱᱟ ᱟᱡᱮ ᱠᱟᱹᱴᱤᱡ ᱩᱢᱮᱨ ᱥᱢᱚᱭ ᱚᱱᱟ ᱥᱟᱶ ᱥᱟᱶᱛᱮ ᱡᱟᱦᱟᱸ ᱠᱚ ᱵᱤᱞᱤᱡ ᱵᱟᱲᱟᱼᱼ ᱠᱷᱮᱞ ᱠᱚ ᱢᱮᱛᱟᱜ ᱠᱟᱱᱟ ᱚᱱᱟ ᱦᱚᱸᱞᱤᱧ ᱠᱷᱮᱞ ᱠᱟᱱᱟ ᱟᱨ ᱚᱱᱟ ᱪᱷᱟᱲᱟ ᱦᱚᱸ ᱡᱟᱦᱟᱸᱼᱼ ᱮᱴᱟᱜ ᱠᱚ ᱠᱷᱮᱞ ᱠᱚ ᱢᱮᱱᱟᱜᱼᱟ ᱩᱱᱟᱹᱜ ᱜᱟᱱ ᱫᱚ ᱧᱩᱛᱩᱢ ᱠᱚᱫᱚ ᱵᱟᱝ ᱩᱭᱦᱟᱹᱨᱚᱜ ᱠᱟᱱᱟ ᱟᱨ, ᱠᱷᱮᱞ ᱠᱚᱫᱚ ᱦᱩᱭ ᱠᱟᱱ ᱜᱮᱭᱟ ᱟᱨ ᱪᱮᱫ ᱟᱢᱫᱟᱜ ᱜᱮ ᱠᱟᱹᱴᱤᱡ ᱵᱮᱲᱼᱟ ᱟᱨ ᱪᱮᱫ᱾
ᱦᱩᱸ
ᱜᱚᱝᱠᱮ ᱛᱟᱞᱚᱦᱮ ᱟᱵᱮᱱ ᱜᱮ ᱞᱟᱹᱭᱵᱮᱱ ᱟᱵᱮᱱ ᱠᱟᱹᱴᱤᱡ ᱚᱠᱛᱚ ᱨᱮ ᱪᱤᱫ ᱪᱤᱫ ᱠᱚ ᱢᱟᱱᱮ ᱠᱷᱮᱞᱳᱰ᱾ ᱠᱚ ᱵᱮᱱ ᱠᱷᱮᱞ ᱠᱟᱱᱟ ᱪᱮᱫ ᱢᱟᱱᱮ ᱠᱷᱮᱞᱟ ᱠᱟᱱᱟ ᱵᱮᱱ ᱚᱱᱟ ᱠᱚ ᱠᱟᱹᱴᱤᱡ ᱵᱮᱱ ᱞᱟᱹᱭ ᱞᱮᱠᱷᱟᱱ ᱪᱮᱫ᱾
ᱟᱹᱞᱤᱧ ᱫᱚ ᱠᱷᱮᱹᱞ ᱫᱚᱞᱤᱧ ᱠᱷᱮᱹᱞ ᱠᱟᱱᱟ ᱡᱮᱢᱚᱱ ᱩᱱᱟᱹᱜᱼᱼ ᱩᱠᱩ ᱪᱩᱠᱩ ᱵᱮᱱ ᱟᱸᱡᱚᱢᱠᱟᱜ ᱜᱮᱭᱟ ᱥᱮ?
ᱦᱳᱭ ᱦᱳᱭ᱾
ᱚᱱᱟ ᱩᱱᱠᱩ ᱪᱩᱠᱩ ᱠᱷᱮᱞ ᱦᱳᱭᱳᱜ ᱠᱟᱱ ᱛᱟᱦᱮᱱ ᱜᱮᱭᱟ ᱟᱨ ᱚᱱᱮᱼᱼ ᱞᱚᱜᱚᱱ ᱜᱩᱴᱤ ᱵᱮᱱ ᱟᱸᱡᱚᱢ ᱟᱠᱟᱫ ᱜᱮᱭᱟ ᱛᱚ,
ᱦᱳᱭ ᱦᱳᱭ᱾
ᱦᱚᱭ ᱚᱱᱟ ᱠᱚ ᱟᱨᱠᱚ ᱠᱟᱹᱴᱤᱡᱼᱼ ᱥᱩᱢᱚᱭ ᱡᱮᱢᱚᱱ ᱩᱱᱠᱩ ᱫᱟᱨᱮ ᱨᱮ ᱠᱩᱞᱠᱟᱹ ᱠᱚ ᱛᱟᱦᱮᱱᱟᱼᱼ
ᱦᱳᱭ᱾
ᱦᱳᱭ ᱚᱱᱟ ᱠᱚᱦᱚᱸ ᱠᱷᱮᱞ ᱦᱳᱭ ᱠᱟᱱ ᱛᱟᱦᱮᱱ ᱜᱮᱭᱟ ᱩᱱᱠᱩ ᱡᱮᱢᱚᱱ ᱠᱩᱞᱠᱟᱹᱣ ᱵᱟᱠᱚ ᱛᱟᱦᱮᱱᱟ, ᱩᱱᱠᱩ ᱢᱤᱫᱴᱮᱜ ᱵᱚᱠᱥ ᱵᱮᱱᱟᱣ ᱦᱩᱭᱩᱜᱼᱟ ᱚᱱᱟ ᱵᱷᱤᱛᱤᱨ ᱨᱮᱼᱼ ᱠᱷᱳᱲ ᱠᱚ ᱦᱩᱭᱩᱜᱼᱟ ᱟᱨ ᱢᱟᱱᱮ ᱚᱱᱠᱟ ᱞᱮᱠᱟ ᱛᱮᱜᱮ ᱦᱮᱱᱟᱜ ᱠᱟᱫᱟ ᱵᱟᱲᱟᱭ ᱜᱮᱭᱟ᱾ ᱛᱩᱜ ᱠᱚ ᱦᱩᱭᱩᱜᱼᱟ ᱛᱩᱰᱩᱜ ᱢᱟ ᱡᱟᱦᱟᱸ᱾ ᱩᱱᱤ ᱴᱟᱜ ᱜᱮᱢ ᱪᱟᱯᱟ ᱩᱛᱩᱫᱮᱭᱟ ᱚᱱᱠᱟ ᱠᱟᱛᱮᱜ ᱜᱮᱢ ᱡᱤᱛᱟᱹᱜ ᱦᱩᱭ ᱮᱱᱟ᱾ ᱚᱱᱟ ᱢᱟᱨᱵᱮᱞ ᱜᱮᱵᱮᱱ ᱧᱮᱞ ᱠᱟᱜ ᱜᱮᱭᱟ ᱛᱚ᱾
ᱦᱳᱭ ᱦᱳᱭ ᱢᱟᱨᱵᱮᱞ ᱧᱮᱞᱼᱼ ᱠᱟᱜ ᱜᱮ
ᱚᱱᱟ ᱠᱚᱞᱮ ᱠᱟᱹᱴᱤᱡ ᱥᱩᱚᱢᱚᱭ ᱵᱮᱥᱤ ᱞᱮ ᱠᱷᱞᱳᱜ ᱠᱟᱱ ᱛᱟᱦᱮᱱᱟ ᱚᱣᱟᱱᱼᱼ ᱴᱩᱠᱩ ᱚᱣᱟᱱ ᱴᱩᱠᱩ ᱵᱮᱱ ᱟᱸᱡᱚᱢ ᱟᱠᱟᱫ ᱜᱮᱭᱟ ᱱᱤᱥᱪᱳᱭ᱾
ᱜᱳᱢ ᱦᱳᱭ ᱦᱳᱭ ᱜᱚᱝᱠᱮ ᱟᱫ ᱞᱤᱧ ᱢᱮᱱ ᱮᱫᱟ ᱟᱞᱟᱝᱟᱜ ᱚᱠᱛᱚ ᱠᱚ ᱦᱚ ᱟᱨᱠᱤ ᱦᱳᱭ ᱠᱟᱱᱟ ᱛᱮᱦᱚᱞᱮ ᱜᱚᱝᱠᱮ ᱢᱟᱼᱼ ᱛᱮᱱᱠᱷᱟᱱ ᱟᱨ ᱪᱮᱫ ᱥᱟᱹᱜᱩᱱ ᱡᱚᱦᱟᱨᱚᱜᱼᱟ ᱟᱨ ᱪᱮᱫ᱾